ᱦᱮᱸ ᱦᱮᱞᱳ᱾
ᱟᱹᱞᱤᱧ ᱨᱚᱲ ᱵᱮᱱ ᱟᱡᱸᱡᱚᱢᱮᱜ ᱠᱟᱱ ᱜᱮᱭᱟ?
ᱦᱮᱸ ᱠᱟᱹᱴᱤᱡ ᱱᱮᱴᱚᱣᱟᱨᱠ ᱯᱨᱚᱵᱞᱮᱢᱚᱜ ᱠᱟᱱ ᱛᱟᱹᱵᱤᱱᱟ ᱡᱟᱹᱱᱤᱡ ᱴᱷᱤᱠ ᱥᱟᱺᱦᱤᱡ ᱵᱟᱝ ᱟᱸᱡᱚᱢᱚᱜ ᱠᱟᱱ ᱛᱟᱹᱵᱤᱱᱟ᱾
ᱦᱚᱸ ᱱᱤᱛᱚᱜ?
ᱦᱮᱸ ᱱᱤᱛᱚᱜ ᱫᱚ ᱴᱷᱤᱠ ᱜᱮ ᱟᱡᱚᱢᱚᱜ ᱠᱟᱱᱟ᱾
ᱟᱪᱪᱷᱟ ᱴᱷᱤᱠ ᱜᱮᱭᱟ ᱢᱟ ᱱᱚᱝᱠᱟ ᱜᱮ ᱡᱟᱛᱮ ᱡᱮᱢᱚᱱ ᱱᱟᱯᱟᱭ ᱞᱟᱝ ᱟᱡᱚᱢ᱾ ᱛᱚ ᱱᱟᱯᱟᱭ ᱜᱮ ᱡᱩ ᱫᱤ ᱞᱟᱝ ᱟᱸᱡᱚᱢ ᱠᱷᱟᱱ ᱛᱚᱵᱮ ᱠᱚ ᱢᱮᱱᱟ ᱟᱞᱟᱝᱟᱜ ᱦᱚᱭᱛᱳ ᱫᱟᱢᱟᱱᱟ ᱠᱟ ᱛᱷᱟ ᱟᱹᱰᱤ ᱱᱟᱯᱟᱭ ᱛᱮᱞᱟᱝ ᱨᱚᱯᱚᱲ ᱫᱟᱲᱮᱜᱼᱟ ᱾
ᱦᱮᱸ
ᱛᱚᱵᱮ
ᱟᱫᱚ
ᱢᱮᱱᱮᱜ ᱠᱟᱱᱟᱞᱤᱧ ᱪᱟᱥ ᱵᱤᱥᱚᱭ ᱛᱮᱢᱟ ᱦᱟᱸᱜ ᱞᱟᱝ ᱨᱚᱯᱚᱲ ᱠᱮᱫᱟ ᱛᱚᱵᱮ ᱚᱱᱟ ᱫᱚ ᱵᱟᱞᱟᱝ ᱨᱚᱯᱚᱲᱟ ᱛᱚ ᱮᱴᱟᱜ ᱵᱤᱥᱚᱭ ᱛᱮ ᱞᱟᱝ ᱨᱚᱯᱚᱲ ᱠᱮᱜ ᱜᱮ?
ᱦᱩᱸ ᱾
ᱛᱚ ᱮᱦᱚᱵᱫᱟᱹᱞᱤᱧ ᱛᱤᱨᱤᱥ ᱡᱩᱱ ᱵᱤᱥᱚᱭ ᱛᱮ ᱡᱮᱞᱮᱠᱟ ᱟᱵᱚᱣᱟᱜ ᱟ ᱛᱤᱨᱤᱥ ᱡᱩᱱ ᱦᱤᱞᱳᱜ ᱚᱠᱟᱴᱟᱜ ᱦᱩᱞ ᱢᱟᱦᱟ ᱯᱟᱨᱚᱢᱮᱱ ᱛᱟᱵᱚᱱᱟ᱾
ᱦᱮᱸ ᱾
ᱛᱚᱵᱮ
ᱚᱱᱟᱜᱮ ᱦᱟᱸᱜ ᱟᱯᱮ ᱥᱮᱫ ᱪᱮᱫ ᱞᱮᱠᱟ ᱯᱟᱨᱚᱢ ᱵᱟᱲᱟᱭᱮᱱ ᱛᱟᱵᱚᱱᱟ ᱛᱷᱚᱲᱟ ᱜᱟᱱ ᱠᱟᱹᱴᱤᱡ ᱞᱟᱹᱭ ᱟᱸᱡᱚᱢ ᱟᱞᱟᱝ ᱢᱮ᱾
ᱟᱞᱮ ᱥᱮᱫ ᱫᱚ ᱜᱚᱢᱠᱮ ᱛᱤᱨᱤᱥᱮ ᱡᱩᱱ ᱫᱚ ᱵᱷᱟᱜᱮ ᱜᱮᱠᱚ ᱢᱟᱱᱟᱣᱟ ᱟᱨᱠᱤ
ᱦᱚᱭ ᱾
ᱚ ᱚᱱᱠᱟ ᱮᱸ ᱡᱮ ᱚᱱᱠᱟ ᱢᱟᱭᱤᱠ ᱠᱟᱛᱮᱜ ᱥᱮ ᱚᱱᱠᱟ ᱯᱨᱳᱜᱨᱟᱢ ᱠᱚ ᱦᱳᱭᱳᱜᱼᱟ ᱚᱝᱠᱟ ᱫᱚ ᱵᱟᱝ᱾
ᱦᱚ ᱟᱪᱪᱷᱟ᱾
ᱟᱞᱮ ᱥᱮᱫ ᱫᱚ ᱛᱩᱢᱫᱟᱜ ᱴᱟᱢᱟᱠ ᱟᱛᱮ ᱜᱮ ᱟᱨ ᱟᱸ ᱡᱟᱦᱟ ᱞᱮᱠᱟ ᱟᱨᱠ ᱠᱤ ᱥᱮᱛᱟᱜ ᱨᱮ ᱚᱱᱠᱟ ᱛᱳᱯᱩ ᱠᱟᱛᱮᱜ ᱪᱟᱞᱟᱜ ᱦᱳᱭᱳᱜᱼᱟ ᱱᱟᱭᱠᱮ ᱚᱲᱟᱜ᱾
ᱦᱳᱭ ᱾
ᱱᱟᱭᱠᱮ ᱚᱲᱟᱜ ᱨᱮ ᱪᱟᱞᱟᱣ ᱠᱟᱛᱮ ᱟᱫᱚ ᱱᱟᱭᱠᱮ ᱛᱮᱭᱟᱨ ᱦᱳᱭᱳᱜᱼᱟ ᱾
ᱦᱳᱭ᱾
ᱮᱸ ᱥᱤᱫᱩ ᱠᱟᱹᱱᱩ ᱥᱤᱫᱩ ᱠᱟᱹᱱᱩ ᱛᱷᱟᱱ ᱪᱟᱞᱟᱣ ᱞᱟᱹᱜᱤᱫ ᱟᱸ ᱡᱷᱚᱛᱚ ᱠᱤᱪᱷᱩ ᱛᱮᱭᱟᱨ ᱠᱟᱛ ᱛᱮ ᱟᱫᱚ ᱛᱩᱢᱫᱟᱜ ᱴᱟᱢᱟᱠ ᱨᱩ ᱨᱩ ᱛᱮᱞᱮ ᱪᱟᱞᱟᱜᱼᱟ᱾
ᱦᱚ ᱦᱚᱭ ᱾
ᱦᱮᱸ ᱛᱷᱟᱱ ᱞᱮ ᱪᱟᱞᱟᱜᱼᱟ ᱛᱚ ᱛᱷᱟᱱ ᱨᱮ ᱪᱟᱞᱟᱣ ᱠᱟᱛᱮᱜ ᱚᱸᱰᱮ ᱵᱚᱸᱜᱟ ᱵᱟᱲᱟ ᱠᱟᱛᱮ᱾ ᱛᱮ ᱥᱤᱫᱩ ᱠᱟᱹᱱᱩ ᱱᱤᱭᱟᱹ ᱢᱤᱫᱵᱟᱨ ᱠᱟᱛᱷᱟ ᱠᱚ ᱞᱟᱹᱭ ᱦᱩᱭᱩᱜ-ᱟ᱾ ᱢᱟᱱᱮ ᱪᱮᱫ ᱠᱷᱟᱹᱛᱤᱨ ᱠᱤᱱ ᱞᱟᱹᱲᱦᱟᱹᱭ ᱞᱮᱫᱟ ᱪᱮᱫᱟᱜ ᱚᱝᱠᱟ ᱢᱟᱱᱮ ᱞᱟᱹᱲᱦᱟᱹᱭ ᱴᱟᱜ ᱦᱩᱭ ᱞᱮᱱᱟ ᱤᱝᱨᱮᱡᱽ ᱥᱟᱞᱟᱜ᱾ ᱚᱱᱟ ᱠᱚ ᱢᱟᱱᱮ ᱱᱮᱛᱟᱨ ᱜᱤᱫᱽᱨᱟᱹ ᱢᱟᱛᱚ ᱚᱱᱟ ᱠᱚᱫᱚ ᱱᱟᱦᱟᱸᱜ ᱵᱟᱠᱚ ᱵᱟᱰᱟᱭᱟ ᱟᱨ ᱡᱟᱦᱟᱸ ᱱᱮᱛᱟᱨ ᱵᱳᱭ ᱠᱚᱨᱮ ᱟᱵᱚᱣᱟᱜ ᱦᱤᱥᱴᱨᱤ ᱵᱳᱭ ᱠᱚᱨᱮᱜ ᱚᱞ ᱢᱮᱱᱟᱜ-ᱟ ᱚᱱᱟᱦᱚᱸ ᱩᱱᱟᱹᱜ ᱫᱚ ᱱᱟᱦᱟᱸᱜ ᱚᱞ ᱵᱟᱹᱱᱩᱜ-ᱟ ᱦᱟᱸᱜ ᱩᱱᱟᱹᱜ ᱤᱭᱟᱹ ᱟᱛᱮᱫᱚ᱾ ᱩᱱᱟᱹᱜ ᱤᱭᱟᱹ ᱛᱮᱫᱚ ᱵᱟᱠᱚ ᱚᱞ ᱟᱠᱟᱫᱟ ᱟᱫᱚ ᱚᱱᱟ ᱠᱚᱜᱮ ᱞᱟᱹᱭ ᱦᱩᱭᱩᱜ ᱞᱟᱹᱭ ᱵᱟᱲᱟ ᱦᱩᱭᱩᱜ-ᱟ ᱱᱮᱛᱟᱨ ᱜᱤᱫᱽᱨᱟᱹ ᱠᱚᱴᱷᱮᱱ ᱟᱫᱚ ᱞᱟᱹᱭ ᱵᱟᱲᱟ ᱠᱟᱛᱮᱱ ᱦᱟᱸᱜ ᱟᱸᱜ ᱼᱼ ᱟᱫᱚ ᱥᱳᱲᱮ ᱠᱚᱞᱮ ᱤᱥᱤᱱᱟ ᱚᱱᱰᱮ ᱜᱮ ᱮᱱ ᱦᱤᱞᱚᱜ ᱫᱚ ᱟᱫᱚ ᱚᱲᱟᱜ ᱨᱮᱱᱟᱜ ᱫᱟᱠ ᱟᱫᱚ ᱵᱟᱞᱮ ᱤᱥᱤᱱᱟ ᱟᱫᱚ ᱤᱱ ᱦᱤᱞᱳᱜ ᱫᱚ ᱚᱸᱰᱮ ᱚᱸᱰᱮ ᱜᱮ ᱥᱳᱲᱮ ᱞᱮ ᱡᱚᱢᱟ ᱟᱨ ᱞᱟᱝᱜᱽᱬᱮ ᱠᱚᱞᱮ ᱮᱱᱮᱡᱟ᱾ ᱯᱮ ᱟᱠᱷᱲᱟ ᱵᱟᱠᱷᱟᱱ ᱢᱚᱬᱮ ᱟᱠᱷᱲᱟ ᱚᱱᱠᱟ ᱠᱟᱛᱮ ᱞᱮ ᱯᱟᱞᱚᱱ ᱠᱮᱫᱟ ᱱᱤᱭᱟᱹ ᱫᱷᱟᱣ ᱫᱚ᱾ ᱮ‌ ᱱᱤᱭᱟᱹ ᱫᱷᱟᱣ ᱫᱚ ᱵᱟᱝ ᱫᱚ ᱯᱳᱛ ᱢᱟᱱᱮ ᱯᱚᱛᱛᱮᱠ ᱫᱷᱟᱣ ᱜᱮ ᱚᱱᱠᱟ ᱜᱮᱞᱮ ᱯᱟᱞᱚᱱᱟ ᱯᱟᱞᱚᱱᱟ᱾
ᱦᱳᱭ ᱦᱳᱭ᱾
ᱟᱫᱚ ᱟᱯᱮ ᱥᱮᱜ ᱟᱯᱮ ᱥᱮᱜ ᱪᱮᱜ ᱞᱮᱠᱟ ᱯᱮ ᱯᱟᱞᱚᱱᱟ?
ᱦᱳᱭ, ᱟᱞᱮ ᱥᱮᱜ ᱦᱚᱸ ᱟᱵᱮᱱ ᱪᱮᱜ ᱞᱮᱠᱟ ᱵᱮᱱ ᱢᱮᱱ ᱠᱮᱜ ᱟᱡ ᱡᱟᱠ ᱡᱚᱢᱚᱠ ᱟᱨ ᱱᱟᱯᱟᱭ ᱛᱮᱜᱮ ᱯᱟᱨᱚᱢᱚᱜ-ᱟ᱾ ᱛᱚᱵᱮ ᱟᱞᱮ ᱥᱮᱜ ᱫᱚ ᱦᱟᱸᱜ ᱚᱱᱮ ᱠᱚ ᱢᱮᱱᱟ ᱯᱨᱚᱛᱮᱠ ᱵᱚᱪᱷᱚᱨ ᱨᱮᱜᱮ ᱢᱟᱱᱮ
ᱟᱭᱢᱟ ᱰᱤᱥᱴ ᱥᱮ ᱟᱭᱢᱟ ᱴᱚᱴᱷᱟ ᱨᱮᱱ ᱦᱚᱲ ᱢᱤᱞᱟᱹᱣ ᱠᱟᱛᱮᱜ ᱢᱟᱱᱮ ᱛᱤᱨᱤᱥ ᱡᱩᱱ ᱦᱟᱸᱜ ᱞᱮ ᱯᱟᱞᱚᱱᱟ ᱟᱨ ᱛᱤᱨᱤᱥ ᱡᱩᱱ ᱢᱟᱬᱟᱝ ᱨᱮ ᱦᱳᱭᱛᱳ ᱢᱤᱫ ᱪᱟᱸᱫᱳ ᱢᱟᱬᱟᱝ ᱨᱮᱜᱮ ᱦᱟᱸᱜ ᱛᱚ ᱚᱱᱠᱟ ᱜᱮ ᱦᱟᱸᱜ ᱢᱟᱱᱮ ᱚᱱᱠᱟ ᱜᱤ‌ ᱟᱹᱵᱩ ᱨᱮᱱ ᱢᱟᱦᱟᱥᱚᱭ ᱠᱩ, ᱢᱟᱱᱮ ᱢᱤᱴᱤᱝ ᱠᱩ ᱦᱩᱭ ᱩᱪᱩ ᱭᱟ᱾ ᱢᱤᱴᱤᱝ ᱦᱩᱭ ᱵᱟᱲᱟ ᱩᱪᱩ ᱠᱟᱛᱮᱜ ᱢᱟᱱᱮ ᱚᱠᱟ‌ᱭ ᱚ ᱚᱠᱟ ᱨᱮᱦᱟᱸᱜ ᱟᱛᱮᱜ ᱴᱷᱟᱹᱣᱠᱟᱹᱜ ᱠᱟᱱᱟ ᱡᱮ ᱛᱤᱨᱤᱥ ᱡᱩᱱ᱾ ᱥᱮ ᱦᱩᱞ ᱢᱟᱦᱟᱸ, ᱛᱚ ᱚᱱᱟ ᱫᱤᱱ ᱰᱮᱴ ᱠᱩ᱾ ᱫᱤᱱ ᱢᱟ ᱮ ᱫᱤᱱ ᱰᱮᱴ ᱢᱟ ᱛᱟᱠ ᱴᱷᱤᱠ ᱜᱮ ᱛᱚᱵᱮ ᱡᱟᱭᱜᱟ ᱥᱮ ᱴᱷᱟᱹᱣᱠᱟᱹ ᱜᱮ ᱮᱛᱮᱜ ᱠᱚ ᱴᱷᱟᱹᱣᱠᱟᱹ ᱭᱟ ᱛᱚ ᱚᱠᱟ ᱨᱮ ᱚᱱᱟ ᱴᱷᱟᱹᱣᱠᱟᱹ ᱴᱷᱤᱠ ᱵᱟᱲᱟ ᱠᱟᱛᱮᱜ ᱛᱟᱭᱱᱚᱢ ᱛᱮ ᱚᱱᱟ ᱛᱟᱭᱚᱢ ᱫᱚ ᱦᱩᱭᱩᱜ-ᱟ ᱦᱟᱸᱜ ᱢᱟᱱᱮ ᱯᱳᱥᱴᱟᱨ ᱮᱵ ᱯᱨᱤᱱᱴ ᱯᱨᱤᱱᱴ‌ ᱩᱰᱩᱠ ᱟᱨ ᱥᱟᱶᱛᱮ ᱪᱤᱴᱷᱤ ᱥᱟᱠᱟᱢ ᱛᱚ ᱚᱱᱟ ᱪᱤᱴᱷᱤ ᱥᱟᱠᱟᱢ ᱥᱟᱶ ᱥᱟᱶ ᱛᱮᱜᱮ ᱥᱮ ᱯᱚᱥᱴᱟᱨ ᱥᱟᱶ ᱥᱟᱶ ᱛᱮᱜᱮ ᱦᱟᱸᱜ ᱪᱤᱴᱷᱤ ᱥᱟᱠᱟᱢ ᱦᱚᱸ ᱢᱟᱱᱮ ᱠᱩ ᱟᱻ ᱤᱭᱟᱹ ᱭᱟ ᱤᱭᱟᱹ ᱭᱟᱞᱮ ᱢᱟᱱᱮ ᱠᱩᱞ ᱵᱟᱲᱟᱣᱟᱠᱚᱣᱟ ᱞᱮ ᱥᱟᱱᱟᱢ ᱮᱞᱟᱠᱟ ᱨᱮᱱ ᱦᱚᱲ ᱜᱮ ᱠᱳᱞ ᱵᱟᱲᱟ ᱠᱟᱛᱮᱜ ᱟᱫᱚ ᱡᱮᱞᱮᱠᱟ ᱞᱮ ᱠᱩᱞ ᱵᱟᱲᱟᱣ ᱠᱚᱣᱟ ᱪᱷᱤᱴᱷᱤ ᱥᱟᱠᱟᱢ ᱛᱚ ᱡᱟᱠ ᱡᱚᱢᱚᱠ ᱵᱤᱥᱚᱭ ᱛᱮᱜᱮ ᱮᱛᱚ ᱚᱱᱟ ᱠᱟᱹᱢᱤ ᱦᱚᱸ ᱪᱟᱞᱟᱜ-ᱟ᱾ ᱟᱨ ᱚᱱᱠᱟ ᱚᱱᱩᱡᱟᱭᱤ ᱜᱮ ᱦᱟᱸᱜ ᱢᱟᱱᱮ ᱦᱩᱞ ᱢᱟᱦᱟᱸ ᱦᱤᱞᱟᱹᱜ ᱫᱚ ᱦᱟᱸᱜ ᱢᱟᱱᱮ ᱠᱚ ᱡᱟᱣᱨᱟᱜ ᱛᱟᱹᱵᱩᱱᱟ ᱥᱮ ᱠᱚ ᱡᱟᱣᱨᱟᱜ ᱛᱟᱞᱮᱭᱟ᱾
ᱟᱪᱪᱷᱟ, ᱦᱮᱸ ᱦᱮᱸ᱾
ᱡᱟᱣᱨᱟᱜ ᱟᱠᱚ ᱛᱚᱵᱮ ᱦᱩᱞ ᱢᱟᱦᱟᱸ ᱦᱤᱞᱟᱹᱜ ᱢᱟ ᱦᱟᱸᱜ ᱡᱚᱛᱚ ᱦᱚᱲ ᱠᱚ ᱡᱟᱣᱨᱟᱜ ᱠᱟᱱ ᱛᱟᱹᱵᱩᱱᱟ ᱛᱚ ᱚᱝᱠᱟ ᱜᱮ ᱥᱩᱨ ᱥᱩᱯᱩᱨ ᱦᱚᱲ ᱨᱮᱱ ᱟ ᱥᱩᱨ ᱥᱩᱯᱩᱨ ᱨᱮᱱ ᱜᱮ ᱛᱮᱜ ᱟᱛᱮᱜ, ᱛᱚ ᱟᱵᱮᱱ ᱪᱮᱜ ᱞᱮᱠᱟ ᱵᱮᱱ ᱢᱮᱱ ᱠᱮᱫᱟ ᱱᱟᱭᱠᱮ ᱚᱲᱟᱜ ᱛᱚ ᱪᱟᱞᱟᱜ ᱟᱞᱮ ᱟᱫᱚ ᱚᱱᱠᱟ ᱜᱮ ᱱᱟᱣᱠᱤ ᱞᱮ ᱤᱫᱤᱭ ᱭᱟ᱾ ᱱᱟᱭᱠᱤ ᱵᱟᱵᱟ᱾
ᱦᱟᱸ᱾
ᱛᱚ ᱛᱩᱢᱫᱟᱜ ᱴᱟᱢᱟᱠ ᱨᱩ ᱨᱩ ᱛᱮᱜᱮ ᱛᱚᱼᱼ ᱤᱫᱤ ᱵᱟᱲᱟ ᱠᱟᱛᱮᱜ ᱛᱟᱭᱱᱚᱢ ᱛᱮ ᱚᱸᱰᱮ ᱞᱮ ᱯᱩᱡᱟᱹ ᱯᱟᱛᱚᱞ ᱵᱟᱲᱟ ᱩᱪᱩ ᱠᱮᱫᱮ ᱜᱮ ᱥᱮ ᱢᱟᱞᱟᱠᱼᱼ ᱠᱚ ᱦᱚᱨᱚᱜ ᱛᱟᱦᱮᱱᱟ ᱵᱟᱹᱛᱤ ᱠᱩ ᱡᱮᱨᱮᱫ ᱫᱮᱵᱟ ᱥᱮᱵᱟ ᱛᱟᱦᱮᱱᱟ ᱛᱚ ᱚᱱᱟ ᱠᱚ ᱦᱩᱭ ᱵᱟᱲᱟ ᱠᱟᱛᱮᱫᱼᱼ ᱛᱟᱭᱱᱚᱢ ᱛᱮ ᱟᱨᱦᱚᱸ ᱚᱠᱚᱭ ᱠᱩ ᱪᱚᱝ ᱦᱟᱸᱜ ᱠᱩ ᱢᱟᱱᱮ ᱦᱮᱡ ᱚ ᱩᱢᱩᱜ ᱠᱟᱱᱟ ᱦᱟᱸᱜ᱾ ᱛᱚᱵᱮ ᱩᱝᱠᱩ ᱦᱚᱸ ᱢᱟᱱᱮ ᱠᱚ ᱟ‌ ᱫᱮᱣᱟᱼᱥᱮᱵᱟ ᱵᱟᱲᱟ ᱠᱮᱜ ᱜᱮ᱾ ᱛᱚ ᱟᱹᱰᱤ ᱜᱷᱟᱹᱲᱤᱡ ᱡᱟᱹᱨᱩᱲᱟ ᱫᱮᱵᱟᱼᱥᱮᱵᱟ ᱫᱚ ᱚᱱᱮ ᱠᱚ ᱢᱮᱱᱟᱼᱼ ᱟᱻ ᱢᱤᱫ ᱴᱚᱞᱟ ᱥᱮ ᱵᱟᱨ ᱴᱚᱞᱟ ᱨᱮᱭᱟᱜ ᱤᱭᱟᱹ ᱫᱚ ᱵᱟᱝ ᱠᱟᱱᱟ ᱛᱚ ᱚᱱᱟ ᱫᱚ ᱥᱟᱱᱟᱢ ᱮᱞᱟᱠᱟ ᱨᱮᱱ ᱦᱚᱲ ᱠᱚ ᱦᱟᱹᱡᱩᱜ-ᱟ᱾ ᱛᱚ ᱫᱮᱵᱟ ᱥᱮᱵᱟᱭ ᱠᱚ ᱚᱸᱰᱮ ᱫᱚ ᱟᱹᱰᱤ ᱜᱟᱱ ᱥᱚᱢᱚᱭ ᱨᱮᱭᱟᱜ ᱜᱮ ᱵᱮᱯᱟᱨ ᱠᱟᱱᱟ᱾ ᱟᱫᱚ ᱡᱟᱭᱦᱳᱠ ᱚᱱᱮ ᱚᱝᱠᱟ ᱜᱮᱠᱚ ᱫᱮᱣᱟ ᱥᱮᱣᱟ ᱵᱟᱲᱟ ᱠᱮᱜ ᱜᱮ ᱛᱟᱭᱱᱚᱢ ᱛᱮᱼᱼ ᱟᱨ ᱥᱚᱢᱚᱭ ᱦᱟᱜ ᱢᱤᱫᱴᱮᱡ ᱫᱚᱦᱚ ᱛᱟᱦᱮᱱᱟ᱾ ᱥᱚᱢᱚᱭ ᱫᱚ ᱪᱮᱫ ᱠᱟᱱᱟ ᱚᱱᱟ ᱢᱤᱴᱤᱝ ᱚᱠᱟᱴᱟᱜ ᱥᱤᱫᱩ ᱢᱩᱨᱢᱩ ᱥᱮ ᱠᱟᱹᱱᱦᱩ ᱢᱩᱨᱢᱩ ᱛᱟᱹᱠᱤᱱᱟᱜ ᱵᱤᱥᱚᱭ ᱛᱮᱜᱮ ᱚᱠᱟᱴᱟᱜ ᱟᱜ ᱢᱤᱴᱤᱝ ᱦᱟᱸᱜ ᱮᱛᱮ ᱦᱩᱭᱩᱜ ᱠᱟᱱ ᱛᱚ ᱚᱱᱟ ᱢᱤ ᱢᱤᱫᱴᱝ ᱜᱮ ᱦᱟᱸᱜ ᱢᱟᱱᱮ ᱢᱤᱫᱴᱮᱡ ᱥᱚᱢᱚᱭ ᱛᱚᱞ ᱛᱟᱦᱮᱱᱟ ᱚᱱᱟ ᱥᱚᱢᱚᱭ ᱫᱚ ᱦᱟᱜ ᱫᱚᱥ ᱵᱟᱡᱟᱣ ᱛᱮ ᱟᱨ ᱩᱱ ᱦᱤᱞᱳᱜ ᱨᱮ ᱞᱟᱹᱜᱤᱫ ᱜᱮ ᱦᱟᱸᱜ ᱢᱟᱱᱮ ᱚᱱᱠᱟ ᱜᱮ ᱟᱞᱮᱨᱮᱱ ᱢᱟᱱᱮ ᱢᱟᱨᱟᱝ ᱯᱮᱲᱟ ᱥᱮ ᱢᱚᱦᱟᱥᱚᱭ ᱠᱚᱜᱚᱞᱮ ᱱᱮᱣᱛᱟ ᱫᱚᱦᱚ ᱵᱟᱲᱟ ᱠᱚᱣᱟ
ᱦᱮᱸ ᱦᱮᱸ ᱦᱮᱸ
ᱚᱱᱠᱟ ᱜᱮ ᱯᱨᱚᱛᱤ ᱵᱚᱪᱷᱚᱨ ᱜᱮᱞᱮ ᱱᱮᱣᱛᱟ ᱫᱚᱦᱚ ᱵᱟᱲᱟᱭᱮᱫ ᱠᱚᱣᱟ ᱟᱨ ᱯᱨᱚᱛᱤ ᱵᱚᱪᱷᱚᱨ ᱨᱮᱜᱮ ᱟᱹᱰᱤ ᱥᱚᱢᱚᱭ ᱚᱠᱛᱚ ᱨᱮᱜᱮ ᱠᱚ ᱦᱮᱡ ᱥᱮᱴᱮᱨᱚᱜ ᱠᱟᱱ ᱛᱟᱞᱮ ᱜᱮᱭᱟ ᱟᱨ ᱥᱚᱢᱚᱭ ᱠᱚ ᱦᱩᱭ ᱦᱩᱭ ᱵᱟᱲᱟ ᱞᱮᱱᱠᱷᱟᱡ ᱱᱤᱡᱮᱨᱟᱜ ᱚᱱᱮ ᱠᱚ ᱢᱮᱱᱟ ᱫᱩᱲᱩᱵ ᱪᱮᱭᱟᱨ ᱠᱚᱠᱚ ᱦᱟᱛᱟᱣ ᱵᱟᱲᱟ ᱠᱮᱫ ᱜᱮ ᱥᱮᱠᱚ ᱫᱩᱲᱩᱵ ᱵᱟᱲᱟᱭᱮᱱ ᱜᱮ ᱛᱚ ᱦᱚᱲ ᱠᱚᱦᱚᱸ ᱡᱮᱱ ᱱᱚᱛᱮ ᱢᱟᱠᱚ ᱫᱩᱲᱩᱵ ᱨᱮᱰᱤ ᱠᱚᱜ ᱜᱮᱭᱟ ᱛᱚ ᱟᱵᱚ ᱦᱚᱲ ᱦᱚᱸᱵᱚᱱ ᱫᱩᱲᱩᱵ ᱨᱮᱰᱤ ᱠᱚᱜ ᱜᱮᱭᱟ ᱛᱚ ᱥᱚᱢᱚᱭ ᱠᱚ ᱦᱩᱭ ᱵᱟᱲᱟ ᱞᱮᱱ ᱠᱷᱟᱱ ᱛᱚ ᱮᱦᱚᱵ ᱵᱟᱠᱚ᱾ ᱛᱚ ᱮᱦᱚᱵ ᱵᱟᱲᱟ ᱠᱟᱛᱮᱫ ᱛᱟᱭᱱᱚᱢ ᱛᱮ ᱚᱱᱮ ᱠᱚ ᱢᱮᱱᱟ ᱟᱨ ᱥᱤᱫᱷᱩ ᱢᱩᱨᱢᱩ ᱥᱮ ᱠᱟᱹᱱᱩ ᱢᱩᱨᱢᱩ ᱛᱟᱹᱠᱤᱱᱟᱜ ᱵᱤᱥᱚᱭ ᱛᱮᱜᱮ ᱦᱟᱸᱜ ᱠᱤᱱ ᱞᱟᱹᱭ ᱤᱫᱤᱭᱟ ᱚᱱᱮ ᱢᱮᱱᱟᱜᱼᱟ ᱟᱜᱟᱢ ᱫᱤᱱ ᱨᱮᱭᱟᱜ ᱱᱟᱜᱟᱢ ᱠᱟᱛᱷᱟ ᱠᱚ ᱞᱟᱹᱭ ᱟᱸᱡᱚᱢ ᱵᱚᱱᱟ᱾
ᱛᱚ ᱡᱮᱞᱮᱠᱟ ᱟᱵᱮᱱ ᱵᱮᱱ ᱢᱮᱱ ᱠᱮᱫᱟᱮ ᱡᱮ ᱥᱮ ᱦᱤᱥᱴᱨᱤ ᱨᱮ ᱚᱞ ᱡᱩᱫᱤ ᱦᱚᱸ ᱢᱮᱱᱟᱜ ᱠᱟᱫᱟ ᱛᱚᱵᱮ ᱚᱱᱠᱟ ᱫᱚ ᱵᱟᱹᱱᱩᱜ ᱠᱟᱫᱟ ᱦᱟᱸᱜ ᱛᱚᱵᱮ ᱟᱹᱞᱤᱧ ᱫᱚ ᱪᱮᱫ ᱞᱤᱧ ᱢᱮᱱᱟ ᱡᱩᱫᱤ ᱚᱞ ᱢᱮᱱᱟᱜ ᱟᱠᱟᱫᱟ ᱦᱟᱸᱜ ᱛᱚᱵᱮ ᱯᱟᱲᱦᱟᱣ ᱨᱮᱫᱚ ᱟᱹᱰᱤ ᱤᱱᱴᱟᱨᱮᱥᱴ ᱫᱚᱦᱟᱸᱟᱜ ᱵᱟᱠᱚ ᱫᱚᱦᱚᱭᱮᱫᱟ ᱦᱚᱲ ᱫᱚ᱾
ᱟᱫᱚ ᱚᱱᱮ ᱠᱚ ᱢᱮᱱᱟ ᱯᱟᱲᱦᱟᱣ ᱨᱮᱢᱟ ᱤᱱᱴᱮᱨᱮᱥᱴ ᱵᱩᱠ ᱠᱚ ᱫᱚᱦᱚᱭᱮᱫ ᱠᱟᱱ ᱛᱚᱵᱮ ᱩᱱᱠᱩ ᱫᱚ ᱮᱱᱛᱮᱫ ᱵᱟᱰᱟᱭ ᱦᱚᱪᱚ ᱠᱚᱛᱚ ᱡᱟᱹᱨᱩᱲᱟ᱾
ᱛᱚ ᱡᱟᱭᱦᱳᱠ ᱛᱚ ᱩᱱ ᱦᱤᱞᱳᱜ ᱨᱮᱭᱟᱜ ᱫᱤᱱ ᱨᱮᱢᱟ ᱮᱛ ᱟᱞᱮ ᱢᱟ ᱛᱮᱜ ᱡᱚᱛᱚ ᱦᱚᱲ ᱞᱮ ᱥᱮᱱ ᱡᱟᱣᱨᱟ ᱠᱟᱱᱟ᱾ ᱴᱚᱞᱟ ᱠᱚᱨᱮᱱ ᱜᱚᱜᱚ ᱵᱟᱵᱟ ᱵᱚᱭᱦᱟ ᱢᱤᱥᱨᱟ ᱜᱤᱫᱟᱹᱨ ᱠᱟᱱ ᱯᱤᱫᱟᱹᱨ ᱠᱟᱱ ᱡᱚᱛᱚ ᱦᱚᱲ ᱜᱮ᱾ ᱟᱫᱚ ᱚᱱᱮ ᱦᱟᱸᱜ ᱤᱭᱟᱹ ᱢᱚᱦᱟᱥᱚᱭ ᱠᱚ ᱞᱮᱠᱪᱟᱨ ᱠᱚ ᱮᱢᱟ ᱵᱚᱱᱟ ᱛᱚ ᱩᱱᱠᱩᱣᱟᱜ ᱠᱟᱛᱷᱟ ᱥᱮ ᱩᱱᱠᱩᱣᱟᱜ ᱞᱮᱠᱪᱟᱨ ᱦᱚᱛᱮ ᱦᱚᱛᱮ ᱛᱮᱜᱮ ᱢᱟᱱᱮ ᱡᱚᱛᱚ ᱦᱚᱲ ᱜᱮᱞᱮ ᱵᱟᱰᱟᱭ ᱧᱟᱢᱟ ᱥᱮᱠᱚ ᱵᱟᱰᱟᱭ ᱧᱟᱢᱟ᱾ ᱟᱫᱚ ᱚᱱᱟ ᱵᱟᱰᱟᱭ ᱵᱟᱲᱟ ᱠᱟᱛᱮᱫ ᱥᱮ ᱚᱱᱟ ᱚᱱᱟ ᱞᱮᱠᱪᱟᱨ ᱵᱟᱲᱟᱭ ᱮᱢ ᱵᱟᱲᱟ ᱠᱟᱛᱮᱫ ᱟ ᱥᱤᱫᱩ ᱢᱩᱨᱢᱩ ᱥᱮ ᱠᱟᱹᱱᱦᱩ ᱢᱩᱨᱢᱩ ᱛᱟᱹᱠᱤᱱᱟᱜ ᱤᱫᱤ ᱠᱟᱛᱮᱫ ᱜᱮ ᱞᱮᱠ ᱪᱟᱨ ᱮᱢ ᱵᱟᱲᱟ ᱠᱟᱛᱮᱫ ᱛᱚ ᱚᱱᱟ ᱛᱟᱭᱚᱢ ᱛᱷᱚᱲᱟ ᱜᱟᱱ ᱠᱟᱹᱴᱤᱡ ᱢᱟᱪᱷᱟ ᱦᱳᱭᱛᱳ ᱟᱞᱮ ᱦᱚᱸ ᱚᱠᱟ ᱠᱚᱪᱚᱝ ᱥᱚᱨᱠᱟᱨ ᱴᱷᱮᱡ ᱠᱷᱚᱱ ᱪᱮᱫ ᱞᱮ ᱧᱟᱢ ᱠᱟᱫᱟ ᱥᱮ ᱪᱮᱫ ᱥᱩᱵᱤᱫᱷᱟ ᱵᱟᱞᱮ ᱧᱟᱢ ᱠᱟᱫᱟ᱾ ᱛᱚ ᱱᱚᱣᱟ ᱠᱚ ᱵᱤᱥᱚᱭ ᱛᱮ ᱢᱟᱱᱮ ᱦᱚᱸ ᱛᱷᱚᱲᱟ ᱛᱷᱚᱲᱤ ᱢᱤᱴᱤᱝ ᱫᱚ ᱦᱩᱭᱩᱜ ᱜᱮᱭᱟ᱾ ᱛᱚ ᱚᱱᱟ ᱯᱚᱨ ᱫᱚ ᱦᱟᱸᱜ ᱚᱱᱠᱟ ᱜᱮ ᱫᱚᱝ ᱞᱟᱜᱽᱬᱮ ᱛᱩᱢᱫᱟᱜ ᱴᱟᱢᱟᱠ ᱦᱚᱛᱮ ᱛᱮᱜᱮ ᱦᱟᱸᱜ ᱛᱷᱚᱲᱟᱜᱟᱱ ᱢᱤᱫ ᱟᱠᱷᱲᱟ ᱥᱮ ᱵᱟᱨ ᱟᱠᱷᱲᱟ ᱜᱮ ᱮᱛᱮ ᱥᱤᱫᱟᱹ ᱠᱟᱹᱱᱦᱩ ᱢᱩᱨᱢᱩ ᱛᱟᱹᱠᱤᱱᱟᱜ ᱵᱤᱥᱚᱭ ᱛᱮᱜᱮ ᱛᱮᱜ ᱤᱫᱤ ᱠᱟᱛᱮᱫ ᱜᱮ ᱮᱱᱮᱡ ᱥᱮᱨᱮᱧ ᱫᱚ ᱦᱟᱸᱜ ᱦᱩᱭᱩᱜ-ᱟ᱾ ᱛᱚ ᱮᱱᱮᱡ ᱥᱮᱨᱮᱧ ᱵᱟᱲᱟ ᱠᱟᱛᱮᱫ ᱫᱚ ᱟᱫᱚ ᱤᱱᱠᱟ-ᱤᱱᱠᱟ ᱛᱮᱜᱮ ᱞᱮ ᱟ ᱢᱩᱪᱟᱹᱫᱟ ᱟᱫᱚ ᱢᱩᱪᱟᱹᱫᱟᱞᱮ ᱴᱷᱤᱠᱜᱭᱟ ᱟᱫᱚ ᱱᱟᱛᱮ ᱫᱚ ᱦᱟᱸᱜ ᱥᱚᱢᱚᱭ ᱨᱮ ᱟ ᱟ ᱢᱤᱫ ᱵᱟᱨ ᱠᱚᱲᱟ ᱠᱩᱲᱤ ᱠᱚ ᱛᱟᱦᱮᱱ ᱜᱮᱭᱟ ᱥᱮ ᱠᱟ ᱜᱮ ᱦᱟᱸᱜ ᱟᱭᱢᱟ ᱜᱮ ᱦᱟᱸᱜ ᱠᱚ ᱦᱮᱡ ᱡᱟᱣᱨᱟ ᱟᱠᱟᱱᱟ ᱩᱱᱠᱩ ᱛᱷᱚᱲᱟ ᱛᱷᱩᱚᱲᱤ ᱢᱤᱫ ᱵᱟᱨ ᱨᱟᱹᱥᱠᱟᱹᱜ ᱜᱮᱭᱟ ᱠᱚ ᱟᱨ ᱨᱟᱹᱥ ᱠᱟᱹ ᱫᱚ ᱮᱛᱮ ᱚᱠᱟᱨᱮ ᱪᱟᱞᱟᱜ-ᱟ, ᱚᱱᱟ ᱫᱚ ᱮᱱᱛᱮ ᱵᱟᱝ ᱪᱟᱞᱟᱜ-ᱟ ᱥᱮ ᱱᱤᱡᱮᱨ ᱥᱟᱶᱛᱮ ᱛᱟᱦᱮᱱ ᱜᱮᱭᱟ᱾ ᱛᱚ ᱤᱱᱠᱟᱹ ᱦᱚᱛᱮᱛ ᱛᱮᱜᱮ ᱚᱱᱟ ᱫᱚ ᱮᱱᱛᱜ ᱞᱮ ᱯᱟᱨᱚᱢ ᱵᱟᱲᱟ ᱠᱟᱜ-ᱟ᱾ ᱟᱨ ᱟᱹᱞᱤᱧ ᱚᱠᱟᱴᱟᱜ ᱞᱤᱧ ᱟᱸᱡᱚᱢ ᱠᱮᱫᱟ ᱡᱮᱱᱮᱵᱟ ᱟ ᱰᱤᱡᱮ ᱮᱱᱮᱡ᱾ ᱢᱟᱱᱮ ᱮᱛᱮᱜ ᱚᱠᱟᱴᱟᱜ ᱦᱩ
ᱢᱤᱴᱤᱝ ᱥᱮ ᱫᱚᱝ ᱞᱟᱜᱽᱲᱮ ᱮᱱᱮᱡ ᱥᱮᱨᱮᱧ ᱟ ᱯᱟᱨᱚᱢ ᱵᱟᱲᱟ ᱠᱟᱛᱮᱫ ᱚᱠᱟᱴᱟᱜ ᱠᱚ ᱰᱤᱡᱮ ᱮᱱᱮᱡ ᱠᱟᱱᱟ ᱦᱟᱸᱜ᱾ ᱟᱫᱚ ᱦᱟᱸᱜ ᱵᱟᱞᱮ ᱥᱟᱯᱚᱴᱟᱭ ᱜᱮᱭᱟ, ᱟᱨ ᱢᱟᱱᱮ ᱟᱹᱰᱤ ᱡᱟᱹᱥ ᱛᱤ ᱵᱷᱟᱜᱤ ᱫᱚ ᱵᱟᱠᱚ ᱢᱚᱱᱮᱭᱟ ᱛᱟᱞᱮᱭᱟ ᱜᱮᱭᱟ ᱦᱟᱸᱜ ᱟᱫᱚ ᱚᱱᱟ ᱠᱷᱟᱛᱤᱨ ᱛᱮ ᱵᱟᱞᱮ ᱥᱟᱯᱚᱴᱟᱭ ᱜᱮᱭᱟ ᱟᱨ
ᱚᱸ ᱚ᱾
ᱮᱫ ᱚᱱᱠᱟᱜᱮ ᱮᱴᱟᱜ ᱮᱴᱟᱜ ᱡᱟᱭᱜᱟ ᱨᱮ ᱡᱩᱫᱤ ᱠᱚ ᱤᱭᱟᱹ ᱵᱟᱲᱟᱭ ᱠᱷᱟᱡ ᱛᱚᱵᱮ ᱟᱭᱢᱟ ᱞᱮᱠᱟᱱ ᱦᱚᱲᱜᱮ ᱟᱭᱢᱟ ᱦᱚᱲᱜᱮ ᱟᱛᱮᱜ ᱵᱤᱨᱳᱫ ᱞᱤᱧ ᱧᱮᱞ ᱵᱟᱲᱟᱣ ᱠᱟᱜ ᱠᱚᱣᱟ᱾ ᱟᱫᱚ ᱡᱟᱭᱦᱳᱠ ᱟᱹᱞᱤᱧ ᱫᱚ ᱱᱚᱣᱟ ᱦᱚᱞᱤᱧ ᱢᱮᱱᱟ ᱰᱤᱡᱮ ᱮᱱᱮᱡ ᱫᱚ ᱫᱷᱟᱹᱨᱤᱡ ᱫᱚ ᱴᱷᱤᱠ ᱜᱮᱭᱟ ᱛᱟᱵ ᱛᱚᱵᱮ ᱢᱤᱫᱵᱟᱨ ᱚᱱᱠᱟᱜᱮ ᱟᱭᱢᱟ ᱜᱮ ᱦᱟᱸᱜ ᱦᱚᱲ ᱢᱮᱱᱟᱜ ᱠᱚᱣᱟ ᱪᱷᱟᱯᱨᱤ ᱮᱱᱮᱡ ᱠᱟᱱᱟ ᱠᱚ, ᱛᱚ ᱱᱚᱣᱟ ᱫᱚ ᱦᱟᱸᱜ ᱢᱟᱱᱮ ᱟᱹᱰᱤ ᱟᱹᱰᱤ ᱤᱭᱟᱹ ᱫᱚ ᱦᱟᱸᱜ ᱢᱟᱱᱮ ᱵᱷᱟᱜᱮ ᱫᱚ ᱵᱟᱝ ᱧᱮᱞᱚᱜᱚᱜ ᱠᱟᱱᱟ᱾ ᱟᱫᱚ ᱱᱚᱣᱟ ᱜᱮ ᱦᱟᱸᱜ ᱟᱞᱤᱧ ᱫᱚᱞᱤᱧ ᱵᱤᱨᱟᱹᱜ-ᱟ ᱵᱤᱨᱳᱛᱟ᱾ ᱡᱮᱞᱮᱠᱟ ᱪᱷᱟᱯᱨᱤ ᱮᱱᱮᱡ ᱥᱮ ᱮᱱᱮᱡ ᱵᱟᱲᱟ ᱠᱟᱛᱮᱜ ᱵᱷᱤᱰᱤᱭᱳ ᱠᱚ ᱥᱩᱴ ᱵᱟᱲᱟ
ᱦᱮᱸ᱾
ᱯᱮ ᱚᱸᱰᱮ ᱠᱷᱟᱱ ᱜᱮ ᱟᱭᱢᱟ ᱫᱷᱟᱨᱟ ᱦᱤᱡᱩᱜ ᱠᱟᱱᱟ, ᱛᱚᱵᱮ ᱢᱚᱡᱽ ᱠᱚᱱᱢᱮᱱ ᱫᱚ ᱦᱟᱸᱜ ᱵᱟᱝ ᱵᱟᱝ ᱦᱤᱡᱩᱜ ᱠᱟᱱ ᱨᱟᱦᱮᱱᱟ, ᱱᱚᱣᱟ ᱠᱷᱟᱛᱤᱨ ᱛᱮ ᱟᱞᱤᱧ ᱦᱚᱸ ᱞᱤᱧ ᱵᱤᱨᱳᱫ ᱜᱮᱭᱟ᱾ ᱡᱮᱴᱤ ᱚᱱᱟ ᱪᱷᱟᱯᱨᱤ ᱠᱚ ᱡᱟᱛᱮ ᱡᱮᱢᱚᱱ ᱟᱵᱚ ᱥᱟᱱᱛᱟᱞ ᱥᱚᱢᱟᱡᱽ ᱨᱮᱱ ᱠᱚᱲᱟ ᱠᱩᱲᱤ ᱫᱚ ᱵᱟᱵᱚᱱ ᱡᱟᱹᱯᱤᱫ ᱦᱚᱪᱚᱣᱠᱚ ᱠᱚᱣᱟ᱾ ᱥᱮ ᱡᱟᱦᱟᱸ ᱨᱮᱵᱚᱱ ᱧᱮᱞ ᱞᱮᱠᱚ ᱠᱷᱟᱱᱡ ᱵᱤᱨᱳᱫ ᱠᱚᱣᱟ ᱵᱚᱱ᱾ ᱛᱚ ᱚᱱᱟ ᱜᱮᱞᱤᱧ ᱢᱮᱱᱟ ᱟᱵᱮᱱ ᱦᱮᱸ ᱪᱷᱟᱯᱨᱤ ᱮᱱᱮᱡ ᱵᱤᱥᱚᱭ ᱛᱮ ᱪᱮᱫ ᱵᱮᱱ ᱢᱮᱱᱟ? ᱟᱯᱮ ᱥᱮᱡ ᱪᱮᱫ ᱞᱮᱠᱟ ᱥᱟᱯᱳᱨᱴ ᱜᱮᱭᱟ ᱠᱚ ᱥᱮ ᱵᱤᱨᱳᱫ ᱜᱮᱭᱟ ᱠᱚ? ᱦᱳᱭ᱾
ᱵᱟᱝ ᱜᱚᱝᱠᱮ ᱟᱞᱮ ᱟᱞᱮ ᱥᱮᱫ ᱫᱚ ᱵᱤᱨᱳᱫ ᱜᱮᱭᱟ ᱠᱚ, ᱟᱨᱷᱴ ᱟᱸᱝ ᱚᱵᱳᱥᱥᱚ ᱟᱞᱮ ᱥᱮᱫ ᱫᱚ ᱩᱱᱟᱹᱜ ᱫᱚ ᱚᱱᱟ ᱠᱚᱫᱚ ᱵᱟᱝ ᱪᱟᱹᱞᱩᱣᱟ ᱟᱨᱠᱤ᱾ ᱟᱞᱮ ᱥᱮᱫ ᱫᱚ ᱡᱟᱦᱟᱱᱟᱜ ᱜᱮ ᱦᱳᱭᱮᱱ ᱟᱨᱠᱤ ᱢᱟᱭᱤᱠ ᱠᱚᱫᱚ, ᱢᱟᱱᱮ ᱵᱟ ᱵᱟᱞᱮ ᱠᱚᱨᱟᱣ ᱜᱮᱭᱟ, ᱟᱨ ᱯᱨᱳᱜᱨᱟᱢ ᱠᱚᱫᱚ ᱚᱱᱠᱟ ᱦᱳᱭᱳᱜ ᱨᱮᱦᱚᱸ ᱚᱱᱠᱟ ᱚᱱᱮ ᱡᱟᱦᱟᱸ ᱠᱚᱨᱮ ᱥᱳᱥᱟᱞ ᱢᱤᱰᱤᱭᱟ ᱠᱚᱨᱮ, ᱧᱮᱞ ᱵᱟᱲᱟ ᱠᱟᱱᱟ ᱚᱱᱠᱟ ᱠᱟᱛᱮᱜ ᱚᱱᱮ ᱡᱟᱦᱟᱸ ᱮᱥᱮ ᱮᱦᱮᱲ ᱜᱳᱥᱮᱲ ᱟᱛᱮᱠᱚ ᱮᱱᱮᱪᱽ ᱪᱟ᱾ ᱚᱱᱠᱟ ᱫᱚ ᱱᱚᱛᱮ ᱫᱚ, ᱟᱞᱮ ᱱᱚᱛᱮ ᱫᱚ, ᱵᱟᱝ ᱧᱮᱞ ᱵᱟᱲᱟ ᱠᱟᱱᱟ᱾ ᱦᱮᱸ ᱡᱟᱦᱟᱸ ᱚᱱᱮ ᱥᱳᱥᱟ ᱥᱳᱥᱟᱞ ᱢᱤᱰᱤᱭᱟ ᱠᱚᱨᱮ ᱵᱤᱱ ᱧᱮᱞ ᱵᱟᱲᱟ ᱠᱟᱜ ᱜᱮᱭᱟ ᱱᱟᱷᱟᱜ, ᱪᱮᱫ ᱞᱮᱠᱟ ᱠᱚ ᱮᱱᱮᱡ ᱮᱱᱮ ᱡᱮᱜᱼᱟ, ᱱᱮᱛᱟᱨ ᱨᱮᱱ ᱡᱩᱣᱟᱹᱱ ᱦᱮᱸ ᱡᱩᱣᱟᱹᱱ ᱠᱚᱲᱟᱼᱠᱩᱲᱤ ᱪᱮᱫᱠᱟ ᱠᱚ ᱮᱱᱮᱡ ᱡᱮᱜᱼᱟ? ᱚᱱᱠᱟ ᱫᱚ, ᱱᱚᱛᱮ ᱫᱚ, ᱟᱞᱮ ᱱᱚᱛᱮ ᱫᱚ ᱠᱟ ᱫᱚ ᱵᱟᱝ ᱪᱟᱹᱞᱩ ᱠᱟᱱᱟ ᱟᱨᱠᱤ᱾ ᱟᱫᱚ ᱩᱱ ᱢᱟᱱᱮ ᱚᱱᱟ ᱟᱨ ᱥᱟᱯᱳᱴ ᱦᱚᱸ, ᱚᱱᱠᱟ ᱫᱚ ᱵᱟᱞᱮ ᱥᱟᱯᱚᱴᱟ ᱚᱱᱟ ᱫᱚ᱾ ᱟᱨ ᱡᱟᱦᱟᱱᱟᱜ ᱵᱤᱦᱟᱹ, ᱵᱟᱯ ᱦᱮᱸ ᱟᱨ ᱡᱟᱦᱟᱱᱟᱜ ᱵᱤᱦᱟ ᱵᱟᱯᱞᱟ ᱠᱚᱨᱮ, ᱠᱤᱝᱵᱟ ᱚᱱᱠᱟᱱ ᱡᱟᱦᱟ ᱱᱟᱜ ᱤᱭᱟᱹ ᱠᱚᱨᱮ ᱟᱸ ᱢᱟᱭᱤᱠ ᱠᱚᱫᱚ ᱟᱞᱮᱭᱟᱜ ᱫᱚ ᱠᱷᱩᱵ ᱠᱚᱢ ᱜᱮ ᱛᱟᱦᱮᱱ ᱛᱟᱞᱮᱭᱟ, ᱢᱳᱴᱟᱢᱩᱴᱤ ᱛᱩᱢᱫᱟᱜ ᱴᱟᱢᱟᱠ ᱛᱮᱜᱮ ᱵᱮᱥᱤ ᱞᱮ ᱮᱱᱮᱡᱟ, ᱟᱨ
ᱦᱚᱭ, ᱦᱚᱭ, ᱦᱚᱭ, ᱴᱷᱤᱠ ᱵᱮᱱ ᱢᱮᱱ ᱠᱮᱫᱟ ᱜᱚᱝᱠᱮ ᱟᱞᱮ ᱦᱚᱸ ᱡᱮᱞᱮᱠᱟ ᱚᱱᱮ ᱵᱮᱱ ᱢᱮᱱ ᱠᱮᱫᱟ, ᱢᱟᱭᱤᱠ ᱥᱮ ᱰᱤᱡᱮ ᱠᱚᱦᱚᱸ ᱚᱱᱟ ᱫᱚ ᱦᱟᱸᱜ ᱡᱟᱹᱥᱛᱤ ᱫᱚ ᱚᱱᱟ ᱛᱮᱫᱚ ᱵᱟᱞᱮ ᱮᱱᱮᱡ ᱨᱟᱹᱥᱠᱟᱹᱼᱟ᱾
ᱦᱮᱸ ᱦᱮᱸ᱾
ᱛᱚᱵᱮ ᱟᱵᱤᱱᱟᱜ ᱛᱩᱢ ᱫᱟᱜ ᱴᱟᱢᱟᱠ ᱫᱚᱝ ᱞᱟᱜᱽᱲᱮ, ᱮᱱᱮᱡ ᱥᱮᱨᱮᱧ ᱥᱮᱨᱮᱧ, ᱱᱚᱣᱟ ᱠᱚ ᱦᱚᱛᱮ ᱛᱮ ᱜᱮ ᱦᱟᱸᱜ ᱞᱮ ᱮᱱᱮ ᱟ ᱢᱟᱱᱮ ᱨᱟᱹᱥᱠᱟᱹ ᱡᱚᱝᱟ, ᱟᱨ ᱡᱮᱞᱮᱠᱟ ᱵᱮᱱ ᱢᱮᱱ ᱠᱮᱜᱼᱟ ᱛᱩᱢᱫᱟᱜ ᱴᱟᱢᱟᱠ ᱥᱮ ᱫᱚᱝ ᱞᱟᱜᱽᱲᱮ ᱮᱱᱮᱡ ᱥᱮᱨᱮᱧ, ᱱᱚᱣᱟ ᱢᱤᱫ ᱴᱮᱱ ᱥᱟᱱᱛᱟᱞ ᱦᱚᱯᱚᱱᱟᱜ ᱩᱨᱩᱢ ᱥᱮ ᱩᱯᱨᱩᱢ ᱠᱟᱱᱟ, ᱛᱚᱵᱮ ᱱᱚᱣᱟ ᱩᱨᱩᱢ ᱥᱮᱦᱚᱸ ᱩᱯᱨᱩᱢ ᱠᱟᱱ ᱜᱮᱭᱟ, ᱟᱨ ᱱᱚᱣᱟ ᱛᱮᱜᱮ ᱡᱟᱹᱥᱛᱤ ᱞᱮ ᱮᱱᱮᱡ ᱥᱮᱨᱮᱧᱟ᱾ ᱟᱨ ᱡᱮᱞᱮᱠᱟ ᱞᱟᱦᱟᱛᱮ, ᱛᱤᱱᱟᱹᱜ ᱡᱟᱹᱥᱛᱤ ᱛᱩᱢᱫᱟᱜ ᱴᱟᱢᱟᱠ ᱮᱱᱮᱡ ᱥᱮᱨᱮᱧ᱾ ᱫᱚᱝ ᱞᱟᱜᱽᱲᱮ ᱠᱚ, ᱮᱱᱮᱡ ᱥᱮᱨᱮᱧᱮᱫ ᱠᱟᱱ ᱛᱟᱦᱮᱱᱟ, ᱛᱚᱵᱮ ᱱᱮᱛᱟᱨ
ᱦᱩᱸ,
ᱡᱟᱛᱮ ᱡᱮᱢᱚᱱ ᱟᱵᱟᱝ ᱟᱨ ᱯᱮ, ᱚᱱᱟᱜᱮ ᱟᱹᱰᱤ ᱡᱟᱹᱥᱛᱤ ᱱᱚᱣᱟ ᱨᱮᱞᱮ ᱮᱢᱚᱣᱟᱜ ᱠᱟᱱᱟ᱾
ᱦᱮᱸ,
ᱥᱮ ᱢᱚᱸᱡᱽ ᱜᱮ ᱵᱩᱡᱷᱟᱹᱜᱼᱟ, ᱛᱩᱢᱫᱟᱜ ᱴᱟᱢᱟᱠ ᱫᱚ᱾